ᱦᱳᱭ ᱜᱚᱝᱠᱮ ᱡᱚᱦᱟᱨ ᱜᱮ ᱡᱚᱦᱟᱨ ᱜᱮ ᱾
ᱦᱳᱭ ᱡᱚᱦᱟᱨ ᱜᱮ ᱾ ᱱᱟᱯᱟᱭ ᱵᱮ ᱱᱟᱯᱟᱭ ᱜᱮᱭᱟ ᱵᱮᱱ ᱛᱚ?
ᱦᱳᱭ ᱜᱚᱝᱠᱮ ᱱᱟᱯᱟᱭ ᱜᱮ, ᱟᱹᱵᱤᱱ ᱜᱮ ᱪᱮᱫ ᱞᱮᱠᱟ?
ᱦᱳᱭ ᱟᱹᱞᱤᱧ ᱦᱚᱸ ᱱᱟᱯᱟᱭ ᱜᱮ ᱾
ᱚ ᱛᱟᱯᱚᱨ ᱜᱚᱝᱠᱮ ᱟᱵᱤᱱᱟᱜ ᱚᱲᱟᱜ ᱫᱚ?
ᱟᱹᱞᱤᱧᱟᱜ ᱚᱲᱟᱜ ᱫᱚ ᱜᱚᱢᱠᱮ ᱱᱚᱛᱮ ᱵᱮᱱ ᱟᱸᱡᱚᱢ ᱟᱠᱟᱫᱟ ᱵᱤᱦᱟᱹᱨᱤ ᱵᱩᱨᱩ? ᱵᱤᱦᱮᱨᱱᱟᱛᱷ ᱡᱟᱦᱟᱸ ᱫᱚᱠᱚ ᱞᱟᱹᱭᱟ ᱦᱮᱸ ᱟᱨᱠᱤ ᱵᱟᱸᱠᱩᱲᱟ ᱰᱤᱥᱴᱤᱠ ᱯᱟᱲᱟᱜ ᱛᱟᱹᱞᱤᱧᱟ ᱟᱹᱞᱤᱧᱟᱜ ᱚᱲᱟᱜ ᱟᱹᱛᱩ ᱫᱤᱥᱚᱢ ᱫᱚ ᱾
ᱚ ᱵᱤᱦᱟᱨᱤᱱᱟᱛᱷ, ᱦᱳᱭ ᱦᱳᱭ ᱾ ᱟᱸᱡᱚᱢ ᱫᱚᱞᱤᱧ ᱟᱸᱡᱚᱢ ᱵᱟᱲᱟ ᱟᱠᱟᱫ ᱜᱮᱭᱟ, ᱪᱟᱞᱟᱣ ᱫᱚ ᱱᱟᱦᱟᱜ ᱵᱟᱞᱤᱧ ᱪᱟᱞᱟᱣ ᱵᱟᱲᱟ ᱟᱠᱟᱣ ᱨᱮᱦᱚᱸ᱾
ᱦᱳᱭ ᱦᱳᱭ ᱟᱵᱮᱱ ᱫᱚ ᱚᱠᱟᱨᱮᱱ?
ᱟᱹᱞᱤᱧ ᱫᱚ ᱱᱟᱣᱟ ᱤᱭᱟᱹ ᱠᱩᱭᱞᱟᱹᱯᱟᱞ ᱦᱟᱴ, ᱵᱳᱨᱳ ᱯᱟᱛᱟ ᱚᱱᱟ ᱠᱚᱵᱤᱱ ᱟᱸᱡᱚᱢ?
ᱦᱳᱭ ᱦᱳᱭ ᱦᱳᱭ, ᱦᱳᱭ ᱟᱸᱡᱚᱢ ᱵᱟᱲᱟ ᱦᱩᱭ ᱠᱟᱱ ᱜᱮᱭᱟ ᱾
ᱦᱳᱭ ᱚᱱ-ᱚᱱᱟ ᱥᱩᱨ ᱥᱩᱯᱩᱨ ᱨᱮᱱ ᱦᱚᱲ ᱠᱟᱱ ᱜᱮᱭᱟᱞᱤᱧ ᱾ ᱟᱫᱚ ᱱᱟᱦᱟᱜ ᱛᱟᱦᱮᱱ ᱫᱚ ᱚᱲᱟᱜ ᱨᱮ ᱛᱚ ᱵᱟᱹᱞᱤᱧ ᱛᱟᱦᱮᱱ ᱜᱮᱭᱟ
ᱟᱪᱷᱟ, ᱦᱳᱭ ᱦᱳᱭ ᱟᱸᱡᱚᱢᱚᱜ ᱠᱟᱱᱟ ᱾
ᱢᱮᱱᱫᱟᱞᱤᱧ ᱚᱲᱟᱜ ᱨᱮᱫᱚ ᱵᱟᱹᱞᱤᱧ ᱛᱟᱦᱮᱱ ᱜᱮᱭᱟ, ᱱᱚᱣᱟ ᱠᱷᱟᱛᱲᱟ ᱵᱤᱱ ᱟᱸᱡᱚᱢ ᱟᱠᱟᱫ ᱜᱮᱭᱟ?
ᱦᱳᱭ ᱠᱷᱟᱛᱲᱟ ᱛᱚᱞᱤᱧ ᱟᱸᱡᱚᱢ ᱠᱟᱫᱟ ᱾
ᱦᱳᱭ ᱚᱸᱰᱮ ᱜᱮᱞᱤᱧ ᱛᱟᱦᱮᱱ ᱜᱮᱭᱟ ᱛᱟᱦᱮᱸ ᱫᱚ ᱟᱨᱠᱤ ᱾
ᱟᱪᱪᱷᱟ ᱪᱟ ᱟᱨ ᱚᱸᱰᱮ ᱛᱟᱦᱮᱸ ᱫᱚ ᱟᱨᱠᱤ ᱱᱚᱝᱠᱟ ᱠᱟᱹᱢᱤ ᱞᱮᱠᱟᱛᱮ ᱥᱮ ᱚᱠᱟᱞᱮᱠᱟ?
ᱠᱟᱹᱢᱤ ᱫᱚ ᱵᱟᱝ ᱱᱚᱸᱰᱮ ᱟᱨᱠᱤ ᱱᱚᱣᱟ ᱠᱷᱟᱛᱲᱟ ᱨᱮᱱᱟᱜ ᱠᱚᱞᱮᱡᱽ ᱨᱮᱞᱤᱧ ᱚᱞᱚᱜ ᱠᱟᱱᱟ ᱟᱨᱠᱤ ᱾
ᱟᱪᱪᱷᱟ ᱟᱪᱪᱷᱟ ᱟᱪᱪᱷᱟ ᱾
ᱦᱳᱭ ᱾
ᱟᱪᱪᱷᱟ ᱾
ᱟᱨ ᱟᱵᱮᱱ ᱫᱚ ᱜᱚᱢᱠᱮ ᱚᱞᱚᱜ ᱯᱟᱲᱦᱟᱜ ᱫᱚ?
ᱦᱳᱭ ᱟᱹᱞᱤᱧ ᱦᱚᱸ ᱚᱞᱚᱜ ᱯᱟᱲᱦᱟᱣᱞᱤᱧ ᱚᱞᱚᱜ ᱯᱟᱲᱦᱟᱜ ᱠᱟᱱ ᱜᱮᱭᱟ ᱮᱠᱷᱚᱱᱚ ᱟᱹᱞᱤᱧ ᱫᱚ ᱱᱚᱣᱟ ᱤᱭᱟᱹ ᱥᱟᱞᱛᱚᱲᱟ ᱠᱚᱞᱮᱡᱽ᱾
ᱚ ᱥᱟᱞᱛᱚᱲᱟ ᱠᱚᱞᱮᱡᱽ ᱦᱳᱭ ᱦᱳᱭ ᱟᱸᱡᱚᱢ ᱵᱟᱲᱟ ᱟᱠᱟᱫ ᱜᱮᱭᱟᱞᱤᱧ ᱾
ᱦᱳᱭ ᱾ ᱥᱞᱛᱟᱲᱟ ᱠᱚᱞᱮᱡᱽ ᱨᱮᱱ ᱟᱨᱠᱤ ᱯᱟᱹᱴᱷᱣᱟᱹ ᱠᱟᱱᱟᱞᱤᱧ ᱟᱹᱞᱤᱧ ᱫᱚ, ᱦᱳᱭ ᱱᱟᱯᱟᱭ ᱵᱟᱜᱮ ᱾
ᱚᱳᱻ, ᱜᱚᱝᱠᱮ ᱟᱸᱡᱚᱢ ᱫᱟᱵᱤᱱ?
ᱦᱳᱭ ᱞᱟᱹᱭᱵᱮᱱ ᱾
ᱦᱮᱸ ᱢᱮᱱᱫᱟᱞᱤᱧ ᱜᱚᱝᱠᱮ ᱱᱟᱯᱟᱭ ᱵᱟᱲᱟ ᱜᱮᱛᱚ ᱛᱟᱨᱯᱚᱨ?
ᱦᱳᱭ ᱱᱟᱯᱟᱭ ᱵᱟᱲᱟ ᱜᱮ ᱾ ᱟᱨ ᱜᱚᱢᱠᱮ ᱢᱮᱱ ᱫᱟᱞᱤᱧ ᱛᱚᱵᱮ ᱚᱱᱛᱮ ᱫᱚ ᱪᱟᱥ ᱪᱟᱥᱵᱟᱥ ᱫᱚ, ᱦᱳᱭ ᱞᱟᱹᱭ ᱵᱮᱱ ᱾ ᱞᱟᱹᱭ ᱵᱮᱱ ᱪᱮᱫ ᱵᱮᱱ ᱞᱟᱹᱭᱮᱫ ᱛᱟᱦᱮᱸ ᱾ ᱢᱮᱱᱫᱟᱞᱤᱧ ᱪᱟᱥᱵᱟᱥ ᱫᱚ ᱛᱟᱦᱚᱞᱮ ᱚᱠᱟᱮ ᱞᱮᱠᱟ ᱦᱩᱭᱩᱜ ᱠᱟᱱᱟ?
ᱪᱟᱥ ᱪᱟᱥᱵᱟᱥ ᱫᱚ ᱜᱚᱝᱠᱮ ᱮ ᱫᱷᱩᱨᱟᱹᱣ ᱵᱟᱲᱟ ᱦᱩᱭ ᱟᱠᱟᱱ ᱜᱮᱭᱟ ᱾
ᱫᱷᱩᱨᱟᱹᱣ ᱵᱟᱲᱟ ᱦᱩᱭ ᱠᱟᱱ ᱜᱮᱭᱟ ᱵᱟᱝ?
ᱦᱳᱭ ᱦᱳᱭ ᱢᱟᱱᱮ ᱚᱲᱟᱜ ᱥᱮᱫ ᱫᱚ ᱱᱟᱦᱟᱜ ᱵᱟᱹᱞᱤᱧ ᱪᱟᱞᱟᱣ ᱟᱠᱟᱱᱟ ᱛᱚ ᱟᱫᱚ ᱚᱲᱟᱜ ᱠᱚᱨᱮ ᱠᱚ ᱞᱟᱹᱭ ᱮᱫᱟ ᱮᱦᱚᱵ ᱫᱚᱠᱚ ᱮᱛᱚᱦᱚᱵ ᱟᱠᱟᱫᱟ ᱾
ᱦᱳᱭ ᱦᱳᱭ, ᱟᱨᱠᱤ ᱯᱷᱳᱱ ᱠᱚᱛᱮ ᱜᱮᱵᱚᱱ ᱨᱚᱯᱚᱲ ᱠᱟᱱᱟ ᱾
ᱦᱮᱸ ᱪᱮᱫ ᱵᱟᱞᱤᱧ ᱟᱸᱡᱚᱢᱮᱼᱟ ᱜᱚᱝᱠᱮ ᱾
ᱢᱮᱱ ᱫᱟᱞᱤᱧ ᱯᱷᱳᱱ ᱠᱚᱛᱮ ᱜᱮᱵᱚᱱ ᱨᱚᱯᱚᱲ ᱠᱟᱱᱟ ᱚᱲᱟᱜ ᱦᱚᱲ ᱥᱟᱶ ᱫᱚ ᱾
ᱦᱳᱭ ᱦᱳᱭ ᱯᱷᱳᱱ ᱠᱚᱛᱮ ᱜᱮ ᱨᱚᱯᱚᱲ ᱵᱟᱲᱟ ᱠᱟᱛᱮᱫ ᱠᱷᱚᱵᱚᱨ ᱠᱚᱫᱚ ᱧᱟᱢ ᱟᱠᱟᱱᱟᱫᱟ᱾ ᱚᱱᱠᱟᱟᱜ ᱜᱮ ᱟᱨ ᱪᱟᱞᱟᱣ ᱫᱚ ᱱᱟᱟᱜ ᱮᱠᱡᱟᱢ ᱠᱚ ᱪᱟᱞᱟᱜ ᱠᱟᱱ ᱛᱟᱦᱮᱸᱫ ᱛᱚ᱾ ᱚᱱᱟᱛᱮ ᱵᱟᱹᱞᱤᱧ ᱪᱟᱞᱟᱣ ᱫᱟᱲᱮ ᱟᱠᱟᱟᱜᱼᱟ ᱾
ᱦᱳᱭ ᱟᱨ ᱚᱞᱚᱜ ᱚᱞᱚᱜ ᱜᱤᱫᱽᱨᱟᱹ ᱠᱚᱢᱟ ᱚᱱᱠᱟᱜ ᱜᱮ ᱟᱨᱠᱤᱼᱼ ᱪᱮᱫ ᱞᱤᱧ ᱞᱟᱹᱭᱟ ᱵᱟᱦᱨᱮ ᱵᱟᱦᱮ ᱨᱮᱜᱮ ᱛᱟᱦᱮᱸ ᱦᱩᱭᱩᱜᱼᱟ᱾
ᱦᱳᱭ ᱜᱚᱝᱠᱮ ᱪᱤᱠᱟᱹᱭᱟᱵᱮᱱ ᱛᱟᱦᱮᱸ ᱞᱟᱜᱟᱜ ᱠᱟᱱ ᱜᱮᱭᱟ᱾
ᱦᱳᱭ ᱟᱹᱞᱤᱧ ᱦᱚᱞᱤᱧ ᱛᱟᱦᱮᱸᱞ ᱞᱮᱱᱟ᱾ ᱚᱱᱠᱟᱜᱮ ᱵᱟᱦᱮᱨᱮ ᱨᱮᱜᱮ ᱵᱟᱨᱦᱮ ᱨᱮ ᱵᱚᱞᱛᱮ ᱱᱮᱥ ᱫᱚ ᱜᱚᱢᱠᱮ ᱛᱟᱦᱞᱮ ᱟᱵᱮᱱ ᱫᱚ ᱠᱚᱞᱮᱡᱽ ᱫᱚ ᱠᱚᱞᱮᱡᱽ ᱜᱮᱵᱮᱱ ᱠᱚᱨᱟᱜᱼᱟ ᱛᱚ?
ᱦᱳᱭ ᱱᱚᱣᱟ ᱵᱤᱭᱮ ᱠᱳᱨᱥ ᱜᱮᱞᱤᱧ ᱠᱚᱨᱟᱣᱟ, ᱟᱫᱚ ᱯᱷᱳᱨᱛᱷ ᱤᱭᱟᱨ ᱨᱮ ᱱᱮᱥ ᱛᱚ ᱾
ᱯᱷᱳᱨᱰ ᱤᱭᱟᱨ ᱟᱪᱪᱷᱟ ᱾ ᱟᱹᱞᱤᱧ ᱦᱚᱸ ᱟᱹᱞᱤᱧ ᱫᱚ ᱱᱮᱥ ᱟᱹᱞᱤᱧ ᱫᱚ ᱛᱷᱟᱨᱰ ᱮᱭᱟᱨ ᱾
ᱳ ᱟᱪᱪᱷᱟ ᱾ ᱦᱳᱭ ᱛᱚ ᱾
ᱦᱮᱸ ᱾
ᱛᱟᱦᱚᱞᱮ ᱜᱚᱝᱠᱮ ᱟᱯᱮᱥᱮᱫ ᱨᱚᱦᱚᱭ ᱠᱚᱯᱮ ᱛᱤᱱ ᱡᱷᱟᱹᱞ ᱠᱮᱜᱼᱟ?
ᱦᱳᱭ ᱨᱚᱦᱚᱭ ᱠᱚᱢᱟ ᱟᱹᱰᱤ ᱨᱚᱢᱡᱷᱚᱢ ᱜᱮ ᱪᱟᱞᱟᱜ ᱠᱟᱱᱟ ᱪᱟᱞᱟᱜ ᱠᱟᱱᱟ ᱾ ᱛᱚ ᱮᱠᱷᱚᱱ ᱦᱳᱭ ᱫᱚ ᱱᱮᱜᱼᱮ ᱛᱚ ᱦᱟᱸᱜ ᱮᱛᱚᱦᱚᱵ ᱦᱩᱭ ᱟᱠᱟᱱᱟ ᱢᱚᱴᱟᱢᱩᱴᱤ ᱚᱫᱷᱮᱠ ᱜᱟᱱ ᱦᱩᱭ ᱞᱮᱠᱟ ᱠᱟᱱᱟ ᱾
ᱟᱪᱪᱷᱟ ᱟᱪᱪᱷᱟ ᱟᱪᱷᱟ ᱟᱨ ᱫᱟᱜ ᱡᱟᱹᱲᱤ ᱚᱱᱛᱮ ᱪᱮᱫ ᱞᱮᱠᱟ ᱠᱷᱚᱵᱚᱨ?
ᱫᱟᱜ ᱡᱟᱹᱲᱤ ᱢᱟ ᱜᱚᱝᱠᱮ ᱪᱮᱫᱠᱟ ᱞᱤᱧ ᱞᱟᱹᱭᱟᱵᱮᱱᱟ ᱾ ᱱᱚᱜᱼᱚᱭ ᱛᱚ ᱵᱮᱥ ᱞᱮᱠᱟᱛᱮᱢᱟ ᱵᱟᱭ ᱫᱟᱜ ᱡᱟᱲᱤᱠᱟᱫ ᱛᱟᱦᱮᱸᱫ ᱜᱮ ᱵᱟᱹᱭᱦᱟᱹᱲ ᱵᱟᱹᱭᱦᱟᱹᱲ ᱠᱷᱮᱛ ᱠᱚᱨᱮᱱᱟᱜ‌ ᱠᱚᱨᱮ ᱫᱟᱜ ᱠᱚ ᱞᱟᱜᱟᱣ ᱟᱠᱟᱱ ᱛᱟᱦᱮᱸᱜᱼᱟ, ᱟᱨ ᱛᱤᱦᱤᱧ ᱱᱚᱜᱼᱚᱭ ᱡᱟᱦᱟᱸ ᱪᱟᱞᱟᱣᱮᱱ ᱧᱤᱫᱟᱹ ᱱᱚᱣᱟ ᱧᱤᱫᱟᱹ ᱨᱮᱜᱮ ᱦᱟᱸᱜ ᱛᱷᱚᱲᱟ ᱠᱟᱹᱴᱤᱡ ᱠᱟᱹᱴᱤᱡ ᱮ ᱫᱟᱜ ᱡᱟᱹᱲᱤ ᱧᱚᱜ ᱟᱠᱟᱫᱟ ᱾ ᱚᱱᱠᱟᱞ ᱞᱮᱠᱟᱛᱮ ᱛᱷᱚᱲᱟ ᱡᱟᱹᱥᱛᱤ ᱧᱚᱜ ᱦᱩᱭ ᱠᱟᱱᱟ ᱦᱟᱸᱜ ᱛᱮᱦᱤᱧ ᱧᱤᱫᱟᱹ ᱡᱟᱦᱟᱸ ᱯᱟᱨᱚᱢᱮᱱ ᱧᱤᱫᱟᱹ ᱫᱚ ᱫᱟᱜ ᱫᱚ ᱮᱠᱴᱩ‌, ᱡᱟᱹᱥᱛᱤ ᱧᱚᱜ ᱜᱮ ᱫᱟᱜ ᱠᱟᱜ-ᱟ᱾
ᱚ ᱟᱪᱪᱷᱟ ᱦᱳᱭ ᱦᱳᱭ ᱱᱚᱛᱮ ᱦᱚᱸ ᱛᱤᱦᱤᱧ ᱯᱟᱨᱚᱢᱮᱱ ᱪᱟᱞᱟᱣ ᱧᱤᱫᱟᱹ ᱱᱚᱛᱮ ᱫᱚ ᱟᱹᱰᱤ ᱡᱟᱹᱥᱛᱤ ᱧᱚᱜ ᱜᱮ ᱡᱚᱨᱚᱭᱮᱱᱟ ᱾
ᱦᱳᱭ ᱦᱳᱭ ᱚᱱᱠᱟ ᱞᱮ ᱞᱮᱠᱟ ᱜᱮ ᱾
ᱛᱟᱦᱚᱞᱮ ᱜᱚᱝᱠᱮ ᱡᱚᱢ ᱵᱟᱲᱟ ᱠᱮᱜᱭᱟ ᱵᱤᱱ ᱥᱮ ᱵᱟᱝ?
ᱵᱟᱝ ᱪᱚ ᱡᱚᱢ ᱵᱟᱲᱟ ᱢᱮᱪᱚ ᱟᱹᱣᱨᱤ ᱜᱮ ᱾ ᱦᱩᱭᱩᱜᱼᱟ ᱦᱟᱸᱜ,
ᱚ ᱟᱪᱪᱷᱟ ᱾
ᱟᱨ ᱛᱟᱦᱚᱞᱮ ᱟᱵᱮᱱ ᱫᱚ ᱜᱚᱢᱠᱮ ᱞᱤᱧ ᱢᱮᱱᱫᱟ ᱠᱷᱟᱛᱲᱟ ᱨᱮᱫᱚ ᱟᱨᱠᱤ ᱱᱚᱝᱠᱟᱼᱼ ᱦᱮᱸ ᱦᱳᱥᱴᱮᱞ ᱨᱮᱵᱮᱱ ᱛᱟᱦᱮᱱ ᱛᱟᱦᱮᱸᱼᱟ ᱥᱮ ᱱᱚᱝᱠᱟ ᱢᱮᱥ ᱨᱮ?
ᱦᱚᱸ ᱦᱳᱥᱴᱮᱞ ᱨᱮᱜᱮᱞᱤᱧ ᱛᱟᱦᱮᱱ ᱜᱮᱭᱟ ᱦᱳᱥᱴᱮᱞ ᱨᱮᱜᱮ ᱾
ᱟᱪᱪᱷᱟ ᱟᱪᱪᱷᱟ ᱟᱪᱪᱷᱟ ᱾ ᱦᱮᱸ ᱟᱫᱚ ᱮᱠᱷᱚᱱ ᱫᱚ ᱪᱚ ᱢᱟ, ᱦᱳᱥᱴᱮᱞ ᱠᱚ ᱵᱚᱱᱫᱚ ᱦᱮᱡ ᱟᱠᱟᱱᱟ ᱥᱮ? ᱟᱫᱚ‌,
ᱦᱮᱸ ᱟᱹᱰᱤᱜᱟᱱ ᱡᱟᱭᱜᱟ ᱨᱮᱜᱮ ᱾ ᱦᱮᱸ ᱜᱚᱝᱠᱮ ᱟᱹᱰᱤ ᱜᱟᱱ ᱡᱟᱭᱜᱟ ᱨᱮᱜᱮ ᱵᱚᱱᱫᱚ ᱫᱚ ᱵᱚᱱᱫᱚ ᱦᱮᱡ ᱟᱠᱟᱱᱟ ᱾
ᱟᱫᱚ ᱱᱚᱰᱮ ᱫᱚ ᱟᱞᱮᱭᱟᱜ ᱫᱚ ᱦᱟᱸᱜ ᱪᱟᱹᱞᱩ ᱢᱮᱱᱟᱜ ᱜᱮᱭᱟ᱾
ᱟᱪᱪᱷᱟ ᱟᱪᱪᱷᱟ
ᱟᱵᱮᱱ ᱫᱚ ᱚᱲᱟᱜ ᱠᱷᱚᱱ ᱜᱮᱵᱮᱱ ᱢᱟᱱᱮ ᱪᱟᱞᱟᱣ ᱦᱤᱡᱩᱜ ᱜᱮᱭᱟ ᱠᱚᱞᱮᱡᱽ ᱫᱚ?
ᱦᱳᱭ ᱟᱹᱞᱤᱧ ᱫᱚ ᱟᱨᱠᱤ ᱥᱟᱞᱛᱚᱲᱟ ᱫᱚ ᱦᱟᱸᱜ ᱦᱩᱱᱟᱹᱝ ᱞᱮ ᱥᱩᱨ ᱧᱚᱜᱚᱜ ᱜᱮᱭᱟ᱾ ᱟᱨ ᱛᱟᱦᱚᱞᱮ ᱟᱫᱚ ᱚᱲᱟᱜ ᱠᱷᱡ ᱜᱮᱞᱤᱧ ᱥᱮᱱ ᱦᱤᱡᱩᱜ ᱛᱟᱦᱮᱸᱫᱼᱟ᱾ ᱠᱷᱟᱛᱲᱟ ᱠᱚᱞᱮᱡᱽ ᱜᱚᱝᱠᱮ ᱛᱟᱦᱚᱞᱮ ᱞᱤᱧ ᱢᱮᱱᱫᱟ ᱵᱚᱞ ᱠᱚᱫᱚ ᱵᱮᱱ ᱠᱷᱮᱞᱳᱰ ᱛᱟᱦᱮᱸᱫ ᱜᱮᱭᱟ ᱥᱮ ᱵᱟᱝᱟ?
ᱦᱳᱭ ᱠᱷᱮᱞᱳᱰ ᱵᱟᱞᱟ ᱫᱚ ᱦᱩᱭᱩᱜ ᱜᱮᱭᱟ᱾
ᱦᱳᱭᱳᱜ ᱜᱮᱭᱟ ᱵᱟᱝ ᱟᱨ ᱠᱷᱟᱛᱲᱟ ᱫᱚᱛᱚ ᱦᱟᱸᱜᱼᱼ ᱞᱤᱧ ᱢᱮᱱᱫᱟ ᱵᱟᱸᱠᱩᱲᱟ ᱤᱭᱩᱱᱤᱵᱷᱟᱨᱥᱤᱴᱤ ᱨᱮᱜᱮ ᱛᱚ ᱯᱟᱲᱦᱟᱜ ᱤᱭᱟᱹᱜ ᱠᱟᱱᱟ ᱦᱟᱸᱜ᱾ ᱚᱱᱟ ᱫᱚ ᱦᱟᱜ ᱧᱩᱨᱩᱜ ᱠᱟᱱᱟ᱾
ᱦᱳᱭ ᱦᱳᱭ ᱠᱷᱟᱛᱲᱟ ᱠᱚᱞᱮᱡᱽ ᱫᱚ ᱵᱟᱸᱠᱩᱲᱟ ᱤᱭᱩᱱᱤᱵᱷᱟᱨᱥᱤᱴᱤ ᱟᱱᱰᱟᱨ ᱨᱮᱜᱮ ᱯᱟᱲᱟᱜ ᱠᱟᱱᱟ᱾
ᱦᱳᱭ ᱦᱳᱭ ᱟᱨ ᱜᱚᱝᱠᱮ ᱛᱟᱦᱚᱞᱮ ᱠᱚᱞᱮᱡᱽ ᱨᱮᱱᱟᱜ ᱧᱩᱛᱩᱢ ᱫᱚ?
ᱜᱟᱞᱚᱭᱟᱜᱼᱼ
ᱟᱪᱪᱷᱟ ᱟᱪᱪᱷᱟ ᱟᱪᱪᱷᱟ᱾ ᱵᱟ ᱟᱞᱤᱧ ᱞᱤᱧ ᱠᱩᱞᱤ ᱠᱮᱫ ᱵᱤᱱᱟ ᱱᱤᱭᱟᱹ ᱞᱮᱠᱼᱼ ᱱᱤᱭᱟᱹ ᱞᱟᱹᱜᱤᱫ ᱚᱱᱮ ᱡᱟᱦᱟᱸ ᱤᱱᱴᱟᱨ ᱠᱚᱞᱮᱡᱽ ᱯᱷᱩᱴᱵᱚᱞ ᱴᱩᱨᱱᱟᱢᱮᱱᱴ ᱠᱚ ᱡᱟᱦᱟᱸ ᱦᱩᱭᱩᱜ ᱛᱟᱦᱮᱸᱜᱼᱟᱼᱼ
ᱦᱳᱭ ᱦᱳᱭ᱾
ᱠᱚᱨᱮ ᱟᱹᱰᱤᱜᱟᱱᱼᱼ ᱦᱮᱸ ᱢᱟᱱᱮ ᱟᱨᱠᱤ ᱟᱹᱰᱤ ᱜᱟᱱ ᱠᱚᱞᱮᱡᱽ ᱨᱮᱱ ᱯᱟᱹᱴᱷᱩᱣᱟᱹ ᱠᱚ ᱥᱟᱞᱟᱜ ᱧᱟᱯᱟᱢ ᱵᱟᱲᱟ ᱦᱩᱭ ᱟᱠᱟᱱ ᱜᱮᱭᱟ ᱦᱳᱭᱥᱮ᱾ ᱟᱫᱚ ᱚᱱᱟ ᱜᱮᱞᱤᱧ ᱞᱟᱹᱭᱫᱟ᱾ ᱡᱮᱢᱚᱱ ᱱᱚᱛᱮ ᱫᱷᱚᱨᱚ ᱚᱱᱛᱮᱱᱤᱡ ᱠᱟᱱ ᱜᱮᱭᱟ ᱦᱟᱸᱜ ᱨᱟᱢᱟᱱᱚᱱᱫᱚ ᱠᱚᱞᱮᱡᱽ ᱦᱳᱭ ᱥᱮ᱾
ᱦᱮᱸ ᱨᱟᱢᱟᱱᱚᱱᱫᱚ ᱦᱮᱸ ᱚᱱᱟ ᱫᱚ ᱦᱟᱱᱟ ᱵᱤᱥᱱᱩᱯᱩᱨ᱾
ᱦᱳᱭ ᱟᱨᱚ ᱵᱤᱥᱱᱩᱯᱩᱨ ᱯᱟᱦᱴᱟ ᱨᱮᱜᱮ ᱟᱨᱚ ᱢᱤᱫᱴᱮᱱ ᱢᱮᱱᱟᱜ ᱟᱠᱟᱫᱟ ᱥᱟᱢᱤ ᱫᱷᱚᱱᱚᱱᱡᱚᱭ ᱫᱟᱥ᱾ ᱠᱟᱴᱷᱤᱭᱟ ᱵᱟᱵᱟ ᱢᱚᱦᱟ ᱵᱤᱫᱽᱫᱟᱞᱚᱭ ᱟᱫᱚ ᱱᱚᱣᱟ ᱠᱚᱨᱮᱱᱼᱼ ᱦᱳᱭ ᱱᱚᱣᱟ ᱠᱚᱨᱮᱱ᱾ ᱥᱟᱞᱟᱜ ᱫᱚ ᱦᱟᱸᱜ ᱧᱟᱯᱟᱢ ᱵᱟᱲᱟ ᱦᱩᱭ ᱠᱟᱱ ᱜᱮᱭᱟ ᱥᱮ ᱟᱫᱚ ᱚᱱᱟ ᱛᱮ ᱜᱮ ᱦᱟᱸᱜ ᱟᱵᱮᱱ ᱦᱚᱸᱞᱤᱧᱼᱼ ᱠᱩᱞᱤ ᱠᱮᱫ ᱵᱤᱱᱟ᱾
ᱦᱳᱭ ᱡᱟᱦᱟᱸ ᱟᱨᱼᱼ ᱠᱤ ᱤᱱᱴᱟᱨ ᱠᱚᱞᱮᱡᱽ ᱡᱟᱦᱟᱸ ᱯᱷᱩᱴᱵᱚᱞ ᱠᱷᱮᱞᱳᱰ ᱵᱟᱝ ᱦᱩᱭᱱᱟ ᱯᱩᱨᱚᱱᱫᱚᱨᱯᱩᱨ ᱨᱮᱼᱼ
ᱦᱳᱭ ᱦᱳᱭ ᱦᱳᱭ ᱯᱩᱨᱚᱱᱫᱚᱨᱯᱩᱨ ᱨᱮ᱾
ᱚ ᱚᱸᱰᱮ ᱫᱚ ᱵᱤᱥᱱᱩᱯᱩᱨ ᱥᱟᱞᱟᱜ ᱜᱮ ᱦᱟᱸᱜ ᱞᱮ ᱛᱟᱹᱯᱤᱧ ᱧᱟᱯᱟᱢ ᱞᱮᱱᱟ᱾ ᱚ ᱚᱸᱰᱮ ᱫᱚ ᱯᱳᱭᱞᱳ ᱜᱚᱰᱟ ᱨᱮᱜᱮ ᱵᱟᱞᱮ ᱫᱟᱲᱮ ᱫᱟᱲᱮᱭᱟᱜ ᱛᱟᱦᱮᱸᱫ᱾
ᱟᱪᱪᱷᱟ ᱟᱪᱪᱷᱟ ᱟᱪᱪᱷᱟ᱾
ᱟᱨ ᱛᱟᱨᱯᱚᱨᱮ ᱱᱟᱦᱟᱜ ᱱᱚᱣᱟ ᱵᱟᱸᱠᱩᱲᱟ ᱵᱟᱡᱟᱨ ᱵᱷᱤᱛᱤᱨ ᱨᱮᱜᱮᱼᱼ ᱦᱩᱭ ᱞᱮᱱᱟ ᱚᱸᱰᱮ ᱚᱸᱰᱮ ᱟᱯᱮ ᱯᱮ ᱦᱮᱡ ᱞᱮᱱᱟ?
ᱩ ᱵᱟᱝ ᱵᱟᱝ ᱜᱚᱝᱠᱮ ᱟᱞᱮ ᱡᱟᱦᱟᱸᱼᱼ ᱵᱟᱝ ᱵᱟᱝ ᱟᱞᱮ ᱡᱟᱦᱟᱸ ᱯᱩᱨᱚᱱᱫᱚᱨᱯᱩᱨ ᱨᱮ ᱦᱳᱭ ᱠᱟᱱ ᱛᱟᱦᱮᱸᱜᱼᱟ ᱵᱟᱝ ᱚᱱᱟ ᱨᱮᱜᱮ ᱦᱟᱸᱜᱼᱼ ᱚᱱᱟ ᱨᱮᱜᱮ ᱱᱟᱦᱟᱜ ᱟᱞᱮ ᱫᱚ ᱯᱨᱚᱛᱷᱚᱢ ᱫᱚ ᱦᱟᱸᱜ ᱞᱮᱼᱼ ᱛᱟᱯᱤᱧ ᱧᱟᱯᱟᱢ ᱞᱮᱱᱟ ᱦᱩᱭᱩᱜ ᱵᱟᱝᱞᱤᱧ ᱫᱤᱥᱟᱹᱭᱮᱫᱟ ᱩᱱᱟᱹᱜ ᱜᱟᱱ ᱫᱚ᱾ ᱛᱚ ᱯᱳᱭᱞᱳ ᱨᱚᱱ ᱫᱚ ᱚᱱᱮ ᱨᱟᱱᱤᱵᱟᱫ ᱥᱮᱫᱼᱼ ᱟᱨ ᱫᱚᱥᱟᱨ ᱨᱟᱣᱩᱱᱰ ᱨᱮᱫᱚᱞᱮ ᱧᱟᱯᱟᱢ ᱠᱟᱱ ᱛᱟᱦᱮᱸᱜᱼᱟ ᱨᱟᱟᱢᱟᱱᱚᱱᱫᱚ ᱥᱟᱞᱟᱜ᱾ ᱨᱟᱢᱟᱱᱚᱱᱫᱚ ᱠᱚᱞᱮᱡᱽ ᱪᱟᱞᱟᱜ ᱟᱫᱚ ᱫᱤᱭᱮ ᱩᱱᱼᱼ ᱩᱱᱠᱩ ᱴᱷᱮᱱ ᱜᱮᱞᱮ ᱯᱟᱹᱦᱩᱲ ᱦᱚᱪᱚ ᱞᱮᱱᱟ ᱟᱫᱚ ᱫᱚᱥᱟᱨ ᱫᱷᱟᱣ ᱫᱚ ᱦᱟᱸᱜ ᱵᱟᱝᱞᱮ ᱪᱟᱞᱟᱣ ᱟᱠᱟᱱᱟ᱾
ᱳ ᱳ᱾
ᱫᱚᱥᱟᱨ ᱫᱷᱟᱣ ᱦᱚᱸ ᱟᱞᱮ ᱦᱚᱸ ᱢᱟᱱᱮ ᱚᱱᱟᱼᱼ ᱵᱟᱨ ᱱᱚᱢᱵᱚᱨ ᱜᱚᱰᱟ ᱨᱮᱜᱮ ᱞᱮ ᱦᱟᱨᱟᱣ ᱦᱚᱪᱚᱭᱮᱱᱟ᱾
ᱦᱳᱭ ᱦᱳᱭ᱾
ᱚᱻ᱾ ᱛᱟᱦᱞᱮ ᱜᱚᱝᱠᱮ ᱠᱚᱞᱮᱡᱽ ᱠᱚᱨᱮ ᱫᱚ ᱠᱮᱞᱟᱥ ᱠᱚᱫᱚ ᱦᱩᱭᱩᱜ ᱠᱟᱱ ᱜᱮᱭᱟ?
ᱦᱳᱭ ᱛᱚ ᱱᱚᱜᱼᱚᱭ ᱛᱚ ᱮᱛᱚᱦᱚᱵ ᱟᱠᱟᱱ ᱜᱮᱭᱟ᱾
ᱚ ᱟᱪᱪᱷᱟ᱾
ᱮᱛᱚᱦᱚᱵ ᱟᱠᱟᱱᱟ ᱠᱮᱞᱟᱥ ᱠᱚ ᱫᱚ ᱟᱞᱤᱧ ᱦᱚᱜᱼᱚᱭ ᱛᱚ ᱵᱟᱨ ᱫᱤᱱ ᱞᱤᱧ ᱪᱟᱞᱟᱣ ᱟᱠᱟᱱ ᱛᱟᱦᱮᱸᱜᱼᱟ᱾ ᱟᱨ ᱦᱟᱸᱜ ᱵᱟᱹᱞᱤᱧ ᱪᱟᱞᱟᱣ ᱠᱟᱱᱟ᱾
ᱟᱪᱪᱷᱟ ᱟᱪᱪᱷᱟ ᱦᱳᱭ ᱛᱚ᱾
ᱢᱟᱱᱮ ᱜᱚᱝᱠᱮ ᱪᱮᱫ ᱞᱤᱧ ᱞᱟᱹᱭᱟ ᱟᱵᱚ ᱠᱚᱫᱚ, ᱦᱳᱭᱼᱼ ᱢᱮᱱ ᱫᱟᱞᱤᱧ ᱟᱵᱩ ᱠᱚᱫᱚ ᱱᱟᱦᱚᱭᱼᱼ ᱩᱯᱨᱩᱢ ᱜᱮ ᱵᱟᱹᱱᱩᱜ ᱛᱟᱵᱩᱱᱟ ᱯᱟᱞᱮᱱ ᱧᱟᱯᱟᱢ ᱫᱚᱵᱚᱱ ᱧᱟᱯᱟᱢ ᱠᱟᱱ ᱜᱮᱭᱟ ᱪᱮᱫ ᱪᱚᱝ᱾
ᱦᱳᱭ ᱦᱳᱭ ᱢᱟ ᱢᱤᱫ ᱴᱟᱝ ᱢᱟᱱᱮ᱾ ᱡᱮᱞᱟ ᱨᱮᱱᱟᱜ ᱠᱚᱞᱮᱡᱽ ᱨᱮᱵᱚᱱ ᱯᱟᱲᱦᱟᱜ ᱠᱟᱱ ᱜᱮᱭᱟ ᱢᱟᱱᱮ ᱧᱟᱯᱟᱢ ᱠᱚᱫᱚ ᱱᱟᱦᱟᱜ ᱦᱩᱭ ᱫᱚ ᱦᱩᱭ ᱵᱟᱲᱟ ᱠᱟᱱ ᱜᱮᱭᱟ᱾ ᱯᱟᱞᱮᱜ ᱟᱫᱚ ᱦᱟᱸᱜ ᱩᱯᱨᱩᱢ ᱵᱟᱝ ᱛᱮ ᱵᱟᱵᱚᱱ ᱴᱷᱤᱠᱟᱹᱣ ᱠᱟᱱᱟ᱾
ᱦᱳᱭ, ᱦᱳᱭ ᱚᱱᱟᱠᱟ ᱜᱮ᱾
ᱵᱟᱠᱷᱟᱱ ᱫᱚ ᱫᱚᱢᱮ ᱥᱚ ᱥᱟᱸᱜᱤᱧ ᱦᱚᱲ ᱫᱚ ᱵᱚᱱ ᱵᱟᱝ ᱠᱟᱱ ᱜᱮᱭᱟ ᱟᱵᱚ ᱫᱚ᱾
ᱦᱳᱭ
ᱦᱳᱭ ᱢᱟ ᱡᱟᱦᱟᱸ ᱛᱤᱥ ᱦᱤᱞᱳᱜ ᱧᱟᱯᱟᱢ ᱫᱚ ᱦᱩᱭᱩᱜ ᱛᱟᱵᱚᱱ ᱜᱮᱭᱟ᱾
ᱦᱳᱭ ᱢᱤᱫ ᱴᱮᱱ, ᱤᱭᱩᱱᱤᱵᱷᱟᱨᱥᱤᱴᱤ ᱨᱮᱱ ᱜᱤᱫᱽᱨᱟᱹ ᱠᱟᱱᱟ ᱵᱚᱱ ᱦᱟᱸᱜ᱾ ᱯᱟᱹᱴᱷᱩᱣᱟᱹ ᱠᱟᱱᱟ ᱵᱚᱱ ᱧᱟᱯᱟᱢ ᱫᱚ ᱚᱵᱚᱥᱥᱳᱭ ᱦᱳᱭᱳᱜ ᱛᱟᱵᱚᱱ ᱜᱮᱭᱟ᱾
ᱮᱠᱫᱚᱢ ᱮᱠᱫᱚᱢ
ᱟᱹᱞᱤᱧ ᱜᱚᱝᱠᱮ ᱞᱤᱧ ᱵᱟᱨ ᱫᱷᱟᱣ ᱞᱤᱧ ᱪᱟᱞᱟᱣ ᱠᱟᱱ ᱛᱟᱦᱮᱸᱱᱟ ᱯᱩᱨᱚᱱᱫᱚᱨᱯᱩᱨ ᱦᱳᱭ ᱥᱮ᱾ ᱢᱟᱱᱮ ᱢᱤᱫ ᱫᱷᱟᱣ ᱫᱚ ᱡᱟᱦᱟᱸ, ᱤᱭᱩᱱᱤᱵᱷᱟᱨᱥᱤᱴᱤ ᱴᱤᱢ ᱠᱚ ᱜᱚᱴᱷᱚᱱ ᱠᱮᱫᱼᱟ ᱵᱟᱝ᱾ ᱟᱨᱠᱤ ᱵᱟᱭᱨᱮ ᱪᱟᱞᱟᱜ ᱞᱟᱹᱜᱤᱫ, ᱡᱟᱸᱦᱟ ᱟᱫᱟᱨᱥ ᱮᱥᱴᱮᱴ ᱪᱟᱞᱟᱜ ᱞᱟᱹᱜᱤᱫ᱾
ᱦᱳᱭ
ᱛᱚ ᱠᱷᱚᱱ ᱴᱮᱨᱟᱭᱮᱞ ᱡᱟᱦᱟᱸ ᱠᱚ ᱦᱟᱛᱟᱣ ᱠᱟᱜ ᱛᱟᱦᱮᱸᱜᱼᱟ, ᱛᱚ ᱠᱷᱚᱱ ᱦᱚ ᱞᱤᱧ ᱪᱟᱞᱟᱣ ᱠᱟᱱ ᱛᱟᱦᱮᱸᱜ-ᱟ᱾ ᱟᱫᱚ ᱱᱟ ᱚᱱᱟ ᱫᱚ ᱦᱳᱭ ᱵᱟᱞᱤᱧ ᱥᱤᱞᱮᱠᱥᱮᱱ ᱞᱮᱱᱟ ᱥᱤᱞᱮᱠᱥᱮᱱ ᱫᱚ, ᱫᱚᱢᱮ ᱜᱤᱞᱟᱱ ᱜᱤᱫᱽᱨᱟᱹ ᱞᱮ ᱦᱳᱭ ᱟᱠᱟᱱ ᱛᱟᱸᱦᱮ ᱛᱮ᱾
ᱦᱳᱭ ᱢᱤᱫ ᱴᱟᱝ ᱤᱭᱩᱱᱤᱵᱷᱟᱨᱥᱤᱴᱤ ᱢᱟᱱᱮ ᱟᱹᱰᱤ ᱜᱟᱱ ᱠᱚᱞᱮᱡᱽ ᱢᱮᱱᱟᱜ ᱛᱚ ᱟᱫᱚ ᱟᱹᱰᱤ ᱜᱟᱱ ᱠᱚᱞᱮᱡᱽ ᱨᱮᱱ ᱯᱟᱹᱴᱷᱩᱣᱟᱹ ᱠᱚ᱾ ᱠᱚ
ᱪᱟᱞᱟᱜ ᱜᱮᱭᱟ ᱟᱫᱚ ᱦᱳᱭ᱾
ᱦᱳᱭ, ᱦᱳᱭ ᱚᱱᱠᱟ ᱜᱮ᱾ ᱛᱚ ᱦᱟᱸᱜ ᱱᱤᱭᱟᱹ ᱵᱟᱨ ᱫᱚ, ᱧᱟᱯᱟᱢ ᱦᱩᱭᱩᱜᱼᱟ ᱛᱚᱵᱮ᱾
ᱦᱮᱸ ᱮᱠᱫᱚᱢ ᱮᱠᱫᱚᱢ ᱟᱨ ᱱᱚᱜᱼᱚᱭ ᱟᱵᱚᱣᱟᱜ ᱡᱟᱦᱟᱸ ᱟᱥᱟ ᱦᱤᱡᱩᱜ ᱠᱟᱱ, ᱛᱟᱵᱚᱱ ᱚᱱᱟ ᱨᱮᱦᱟᱸᱜ ᱦᱳᱭ ᱛᱳ ᱯᱟᱞᱮ ᱧᱟᱯᱟᱢ ᱦᱳᱭᱳᱜ ᱜᱮᱭᱟ᱾
ᱦᱳᱭ ᱦᱳᱭ ᱚᱱᱟ ᱠᱟᱛᱷᱟ ᱜᱮ ᱞᱤᱧ ᱢᱮᱱᱮᱫᱼᱟ᱾
ᱛᱟᱦᱞᱮ ᱜᱚᱝᱠᱮ ᱟᱵᱮᱱ ᱫᱚ ᱚᱠᱟ ᱴᱟᱜ ᱢᱟᱱᱮ᱾ ᱤᱭᱟᱹ ᱨᱮᱵᱮᱱ ᱚᱞᱚᱜ ᱠᱟᱱ ᱛᱮ ᱚᱠᱟᱴᱟᱜᱼᱼ
ᱟᱹᱞᱤᱧ ᱰᱤᱯᱟᱨᱢᱮᱱᱴ ᱫᱚ ᱟᱹᱞᱤᱧ ᱟᱵᱚ ᱱᱚᱣᱟ ᱥᱟᱱᱛᱟᱞᱤ ᱜᱮ᱾
ᱚ ᱚ ᱛᱟᱦᱞᱮ ᱮᱠᱫᱚᱢ ᱥᱚᱢᱟᱱ ᱜᱮᱛᱟ ᱵᱚᱱᱟ ᱜᱚᱝᱠᱮ᱾
ᱥᱚᱢᱟᱱ ᱜᱮᱭᱟ ᱵᱚᱱ, ᱴᱷᱤᱠ ᱴᱷᱤᱠ ᱴᱷᱤᱠ᱾ ᱟᱫᱚ ᱱᱤᱡᱮᱨᱟᱜ ᱵᱟᱹᱜᱤ ᱠᱟᱛᱮ ᱢᱟ ᱮᱴᱟᱜ ᱟᱜ ᱢᱟ ᱢᱚᱱᱮ ᱵᱟᱭ ᱢᱮᱱᱮᱫ ᱜᱮᱭᱟ᱾
ᱪᱮᱫᱟᱜ ᱵᱟᱠᱷᱟᱱ
ᱚᱱᱟᱠᱟ ᱞᱮᱠᱟ ᱛᱮᱜᱮ ᱟᱵᱚ ᱥᱟᱱᱛᱟᱞᱤ ᱜᱮ ᱦᱳᱭ ᱞᱟᱹᱭ ᱵᱮᱱ᱾
ᱦᱮᱸ ᱜᱚᱝᱠᱮ ᱞᱟᱹᱭ ᱵᱮᱱ᱾
ᱚᱱᱟ ᱞᱮᱠᱟ ᱛᱮᱞᱤᱧ ᱞᱟᱹᱭ ᱫᱟ ᱥᱟᱱᱛᱟᱞᱤ
ᱜᱚᱝᱠᱮ ᱵᱟᱭ ᱟᱸᱡᱚ ᱢᱚᱜ ᱠᱟᱱ ᱛᱟᱵᱮᱱᱟ ᱞᱟᱹᱭ ᱵᱮᱱ᱾
ᱢᱮᱱ ᱫᱟᱞᱤᱧ ᱟᱹᱞᱤᱧ ᱦᱚᱸ ᱚᱱᱟ ᱥᱟᱱᱛᱟᱞᱤ ᱵᱟᱹᱜᱤ ᱠᱟᱛᱮᱫ, ᱮᱴᱟᱜ ᱟᱜ ᱢᱟ ᱚᱱᱟᱨᱥ ᱞᱮᱠᱟ ᱢᱟ᱾ ᱢᱚᱱᱮ ᱵᱟᱭ ᱞᱟᱹᱭᱮᱫ ᱛᱟᱹᱟᱞᱞᱤᱧᱟ ᱫᱚ ᱚᱱᱟᱨᱥᱮᱫᱼᱟ
ᱦᱮᱞᱳ ᱜᱚᱝᱠᱮ